ᱦᱮᱞᱳ
ᱦᱮᱸ ᱜᱚᱢᱠᱮ ᱟᱡᱚᱢᱚᱜ ᱠᱟᱱᱟ
ᱦᱮᱸ ᱜᱚᱝᱠᱮ ᱛᱟᱦᱚᱞᱮ ᱪᱮᱫ ᱞᱮᱠᱟ ᱱᱟᱯᱟᱭ ᱵᱟᱲᱟᱭ ᱜᱮᱛᱚ
ᱱᱟ ᱦᱮᱸ ᱱᱟᱯᱟᱭ ᱵᱟᱲᱟ ᱟᱢᱜᱮ ᱜᱚᱢᱠᱮ ᱚᱠᱟᱠᱟ
ᱤᱧ ᱦᱚᱸ ᱜᱚᱝᱠᱮ ᱱᱟᱯᱟᱭ ᱵᱟᱲᱟ ᱜᱮ
ᱟᱪᱪᱷᱟ
ᱫᱤᱭᱮᱯᱚᱨ ᱜᱚᱢᱠᱮ ᱫᱟᱜ ᱡᱟᱹᱲᱤ ᱠᱚᱫᱚ ᱪᱮᱫ ᱞᱮᱠᱟ ᱟᱯᱮ ᱥᱮᱱ
ᱦᱮᱸ ᱫᱟᱜ ᱡᱟᱹᱲᱤ ᱫᱚ ᱟᱞᱮ ᱫᱤᱥᱚᱢ ᱥᱮᱫ ᱫᱚ ᱦᱩᱭᱩᱜ ᱠᱟᱱ ᱜᱮᱭᱟ ᱠᱷᱟᱡ ᱟᱹᱰᱤ ᱡᱟᱹᱥᱛᱤ ᱜᱮ ᱟᱯᱮ ᱫᱤᱥᱚᱢ ᱥᱮᱫ ᱜᱮ ᱚᱠᱟ ᱞᱮᱠᱟ ᱫᱟᱜ ᱡᱟᱹᱲᱤ ᱦᱩᱭᱩᱜ ᱠᱟᱱᱟ
ᱟᱞᱮ ᱫᱤᱥᱚᱢ ᱥᱮᱫ ᱠᱷᱚᱱ ᱦᱚᱸ ᱦᱩᱭᱩᱜ ᱠᱟᱱ ᱜᱮᱭᱟ ᱛᱚ ᱦᱚᱞᱟ ᱢᱟᱫᱷᱮᱨ ᱠᱷᱚᱱᱟᱜ ᱡᱟᱯ ᱚᱨᱚᱢᱵᱷᱚ ᱟᱠᱟᱫᱟ ᱱᱤᱛ ᱫᱷᱟᱹᱨᱤᱡ ᱛᱮᱦᱚᱸ ᱦᱩᱭᱩᱜ ᱠᱟᱱ ᱜᱮᱭᱟ
ᱟᱪᱪᱷᱟ ᱟᱹᱰᱤ ᱱᱟᱯᱟᱭ ᱛᱟᱦᱚᱞᱮ ᱜᱚᱝᱠᱮ ᱱᱚᱜᱚᱭ ᱪᱟᱥ ᱠᱟᱹᱢᱤ ᱫᱚ ᱛᱤᱱᱟᱹᱜ ᱥᱟᱺᱜᱤᱧ ᱠᱮᱫᱟ ᱯᱮ
ᱪᱟᱥ ᱠᱟᱹᱢᱤ ᱜᱚᱝᱠᱮ ᱥᱟᱺᱜᱤᱧ ᱜᱮᱭᱟ ᱟᱞᱮ ᱫᱤᱥᱚᱢ ᱥᱮᱫ ᱫᱚ ᱛᱚ ᱟᱯᱮ ᱥᱮᱱ ᱜᱮ ᱛᱤᱱᱟᱹᱜ ᱥᱟᱺᱜᱤᱧ
ᱦᱮᱸ ᱟᱞᱮ ᱥᱮᱱ ᱟᱞᱮ ᱫᱤᱥᱚᱢ ᱥᱮᱫ ᱫᱚ ᱥᱩᱨ ᱦᱮᱡ ᱟᱠᱟᱱᱟ ᱠᱷᱟᱡ ᱪᱟᱥ ᱠᱟᱹᱢᱤ ᱫᱚ ᱛᱟᱦᱞᱮ ᱜᱚᱝ ᱠᱮ ᱟᱯᱮ ᱥᱮᱫ ᱫᱚ ᱪᱮᱫ ᱦᱩᱲᱩ ᱠᱚ ᱡᱟᱹᱥᱛᱤ ᱠᱚ ᱨᱚᱦᱚᱭ ᱜᱮᱭᱟ
ᱟᱞᱮ ᱥᱮᱫ ᱫᱚ ᱢᱤᱫ ᱡᱚᱠᱷᱟ ᱫᱚ ᱚᱱᱟ ᱥᱚᱨᱱᱚ ᱦᱩᱲᱩ ᱠᱚ ᱨᱚᱦᱚᱭᱮᱫ ᱛᱟᱦᱮᱸᱱᱟ ᱮᱠᱷᱚᱱ ᱫᱚ ᱵᱤ ᱮᱞᱤᱵᱷᱮᱱ ᱠᱚ ᱨᱚᱦᱚᱭᱮᱫ ᱠᱟᱱᱟ ᱡᱟᱹᱥᱛᱤ
ᱟᱪᱪᱷᱟ ᱵᱮᱵᱤ ᱤᱞᱮᱵᱷᱮᱱ ᱟᱨ ᱛᱟᱦᱚᱞᱮ ᱜᱚᱝᱠᱮ ᱚᱠᱟᱴᱟᱜ ᱡᱟᱹᱥᱛᱤ ᱢᱟᱱᱮ ᱫ
ᱪᱮᱫ ᱫᱚ
ᱛᱤᱡᱩ ᱛᱤᱡᱩ ᱚᱠᱟᱴᱟᱜ
ᱚ ᱛᱤᱡᱩ ᱵᱚᱞᱛᱮ ᱫᱚ ᱜᱚᱢᱠᱮ ᱟᱞᱮ ᱥᱮᱫ ᱫᱚ ᱚᱱᱟ ᱪᱮᱫ ᱜᱚᱝᱠᱮ ᱵᱷᱟᱹᱜᱤ ᱴᱷᱤᱠ ᱵᱟᱹᱧ ᱯᱷᱚᱜᱟ ᱥᱮ ᱪᱤᱞᱤ ᱠᱚ ᱢᱮᱛᱟᱣᱟ ᱠᱟᱱ ᱥᱮ ᱵᱚᱜᱟ ᱵᱚᱜᱟ ᱜᱚᱝᱠᱮ ᱱᱩᱠᱩ ᱛᱤᱡᱩ ᱫᱚᱢᱮ ᱠᱚ ᱡᱚᱢᱮᱫ ᱛᱟᱦᱮᱸᱱᱟ ᱦᱩᱲᱩ
ᱟᱪᱪᱷᱟ ᱛᱟᱦᱞᱮ ᱜᱚᱢᱠᱮ ᱤᱭᱟᱹ ᱚᱱᱟ ᱛᱤᱡᱩ ᱜᱚᱡ ᱵᱟᱠᱷᱨᱟ ᱛᱮᱫᱚ ᱪᱤᱫ ᱦᱳᱲᱳ ᱠᱚᱯᱮ ᱤᱭᱟᱹ ᱪᱤᱫ ᱤᱭᱟᱹ ᱠᱚᱯᱮ ᱞᱟᱜᱟᱣ ᱜᱮᱭᱟ ᱨᱟᱱ ᱠᱚ
ᱜᱚᱝᱠᱮ ᱨᱟᱱ ᱫᱚ ᱦᱟᱸᱜ ᱢᱟᱱᱮ ᱪᱤᱫ ᱧᱩᱛᱩᱢ ᱚᱱᱟ ᱫᱚ ᱴᱷᱤᱠ ᱵᱟᱹᱧ ᱩᱭᱦᱟᱹᱨᱮᱫ ᱠᱟᱱᱟ ᱠᱤᱱᱛᱩ ᱨᱟᱱ ᱫᱚᱠᱟᱱ ᱠᱷᱚᱱ ᱡᱟ ᱨᱟᱱ ᱞᱮ ᱟᱹᱜᱩᱭ ᱜᱮᱭᱟ ᱚᱱᱟ ᱵᱟᱨ ᱯᱮ ᱫᱷᱟᱣ ᱞᱟᱜᱟᱣ ᱞᱮᱠᱷᱟᱱ ᱜᱮ ᱟᱨᱠᱤ ᱛᱤᱡᱩ ᱫᱚ ᱠᱚ ᱜᱩᱡᱩᱜ ᱠᱟᱱᱟ
ᱟᱪᱪᱷᱟ ᱦᱳᱲᱳ ᱦᱳᱭ ᱚᱠᱛᱚ ᱛᱤᱱ ᱫᱷᱟᱣ ᱯᱮ ᱥᱯᱨᱮᱭᱟᱜ ᱜᱮᱭᱟ
ᱛᱳ ᱜᱚᱢᱠᱮ ᱤᱧ ᱫᱚ ᱦᱟᱸᱜ ᱩᱱᱟᱹᱜ ᱪᱟᱥ ᱫᱩᱧ ᱪᱟᱥ ᱵᱟᱲᱟ ᱠᱟᱜ ᱜᱮᱭᱟ ᱛᱚ ᱩᱱᱟᱹᱜ ᱴᱟ ᱦᱟᱹᱵᱤᱡ ᱫᱚ ᱦᱟᱸᱜ ᱨᱟᱱ ᱞᱟᱜᱟᱣ ᱠᱚᱨᱮ ᱫᱚ ᱩᱱᱟᱹᱜ ᱵᱟᱹᱧ ᱫᱷᱩᱨᱟᱹᱣ ᱟᱠᱟᱱᱟ ᱛᱚ ᱚᱱᱠᱟ ᱞᱮᱠᱟ ᱫᱚ ᱵᱟᱹᱧ ᱵᱟᱰᱟᱭᱟ ᱦᱟᱸᱜ
ᱟᱪᱪᱷᱟ ᱦᱳᱭ ᱛᱟᱞᱦᱮ ᱜᱚᱝᱠᱮ ᱮᱸᱜ ᱪᱤᱛ ᱛᱮᱯᱮ ᱥᱤ ᱜᱮᱭᱟ ᱟᱯᱮ ᱫᱤᱥᱚᱢ ᱥᱮᱫ ᱫᱚ
ᱟᱞᱮ ᱥᱮᱫ ᱫᱚ ᱮᱠᱷᱚᱱ ᱫᱚ ᱴᱟᱠᱴᱟᱨ ᱠᱚᱛᱮ ᱞᱮ ᱥᱤᱭᱮᱜ ᱠᱟᱱᱟ ᱛᱚ ᱱᱟᱦᱮᱞ ᱛᱮᱫᱚ ᱠᱷᱩᱵ ᱠᱚᱢ ᱜᱮ
ᱦᱮᱸ ᱱᱟᱦᱮᱞ ᱦᱮᱸ ᱱᱟᱦᱮᱞ ᱛᱮ ᱵᱟᱝ ᱥᱤ ᱨᱮᱱᱟᱜ ᱠᱟᱨᱚᱱ ᱫᱚ ᱪᱮᱫ ᱠᱚ ᱜᱚᱝᱠᱮ
ᱱᱟᱦᱮᱞ ᱛᱮ ᱵᱟᱝ ᱥᱤ ᱨᱮᱱᱟᱜ ᱠᱟᱨᱚᱱ ᱫᱚ ᱟᱨᱠᱤ ᱟᱹᱲᱤᱥ ᱵᱩᱡᱷᱟᱹᱜ ᱠᱟᱱᱟ ᱛᱤᱱᱟᱹᱜ ᱟᱨᱠᱤᱢ ᱥᱤᱭᱟ ᱱᱟᱦᱮᱞ ᱛᱮ ᱮᱠᱴᱩ ᱴᱟᱠᱴᱟᱨ ᱢᱮᱱᱟᱜ ᱟᱠᱟᱫᱟ ᱮ ᱛᱚ ᱚᱱᱟ ᱠᱷᱟᱹᱛᱤᱨ ᱜᱮ ᱴᱟᱠᱴᱟᱨ ᱛᱮ ᱥᱤ ᱦᱩᱭᱩᱜ ᱠᱟᱱᱟ
ᱦᱳᱭ ᱵᱟᱝᱠᱷᱟᱱ ᱥᱮᱫᱟᱭ ᱦᱟᱲᱟᱢ ᱠᱚ ᱧᱮᱞ ᱦᱩᱭ ᱠᱟᱱᱟ ᱡᱮ ᱱᱟᱦᱮᱞ ᱛᱮᱜᱮ ᱠᱚ ᱥᱤ ᱵᱟᱲᱟᱭ ᱛᱟᱦᱮᱸᱜᱼᱟ ᱦᱮᱛᱟᱨ ᱫᱚ ᱟᱫᱚ ᱢᱟᱱ
ᱠᱮ ᱱᱟᱦᱮᱞ ᱛᱮᱜᱮ ᱥᱤᱭᱮᱫ ᱠᱟᱱ ᱛᱟᱦᱮᱸᱫ ᱴᱟᱠᱴᱟᱨ ᱦᱚᱸ ᱚᱱᱠᱟ ᱞᱮᱠᱟ ᱵᱟᱝ ᱛᱟᱦᱮᱸ ᱠᱟᱱᱟ ᱥᱮ ᱯᱩᱭᱥᱟᱹ ᱦᱩᱭ ᱨᱮ ᱞᱟᱹ ᱡᱮ ᱚᱱᱠᱟ ᱞᱮᱠᱟ ᱠᱟ ᱵᱟᱝ ᱛᱟᱦᱮᱸ ᱠᱟᱱᱟ
ᱦᱳᱭ
ᱟᱯᱮ ᱥᱮᱫ ᱫᱚ ᱜᱚᱝᱠᱮ ᱪᱮᱫᱠᱟ ᱮᱠᱷᱚᱱᱚ ᱱᱟᱦᱮᱞ ᱛᱮᱜᱮ ᱠᱚ ᱥᱤᱭᱮᱜ ᱠᱟᱱᱟ ᱥᱮ ᱴᱟᱠᱴᱟᱨ ᱛᱮᱜᱮ
ᱢᱟᱱᱮ ᱵᱟᱱᱟᱨ ᱛᱮᱜᱮ ᱠᱚ ᱥᱤᱭᱟᱹᱜ ᱠᱟᱱᱟ ᱢᱮᱱᱠᱷᱟᱱ ᱢᱟᱱᱮ ᱟᱞᱮ ᱫᱤᱥᱚᱢ ᱫᱚ ᱠᱷᱟᱡ ᱨᱮᱸᱜᱮᱡ ᱜᱮᱭᱟ ᱞᱮ ᱛᱚ ᱦᱟᱞᱠᱟ ᱧᱚᱜ ᱢᱟᱱᱮ ᱦᱟᱞᱠᱟ ᱫᱚ ᱵᱟᱝ ᱵᱷᱟᱜᱮ ᱜᱮᱞᱮ ᱨᱮᱸᱜᱮᱡ ᱜᱮᱭᱟ ᱟᱫᱚ ᱚᱱᱟ ᱠᱷᱟᱹᱛᱤᱨ ᱛᱮ ᱟᱸᱜᱠᱷᱟᱡ ᱪᱟᱥ ᱵᱟᱥ ᱛᱮ ᱡᱚᱛᱚ ᱱᱟᱦᱮᱞ ᱛᱮᱜᱮ ᱦᱩᱭᱩᱜ ᱜᱮᱭᱟ᱾ ᱠᱟᱨᱚᱱ ᱫᱚ ᱢᱤᱫᱴᱟ. ᱝ ᱰᱟ. ᱝᱜᱨᱤᱢ ᱟᱹᱥᱩᱞ ᱞᱮᱠᱷᱟᱱ᱾ ᱩᱱᱤ ᱰᱟ. ᱝᱨᱤ ᱦᱟᱯᱮᱱ ᱫᱤᱱᱟ. ᱢ ᱮᱭ ᱟ. ᱠᱷᱨᱤᱧ ᱫᱟᱲᱮᱟᱭᱟ ᱥᱮ ᱪᱟᱥ ᱠᱟᱹᱢᱤ ᱨᱮᱢ ᱞᱟᱜᱟᱣ ᱫᱟᱲᱮᱟᱭᱟ᱾ ᱢᱮᱱᱠᱷᱟᱱ ᱟᱢ ᱴᱟᱠᱴᱟᱨ ᱛᱮ ᱡᱩᱫᱤᱢ ᱥᱤ ᱦᱚᱪᱚᱮᱭᱟ ᱥᱮ ᱡᱟᱦᱟᱱᱟᱜ ᱜᱮ ᱢᱩᱱᱤᱥ ᱫᱟᱨᱟᱭ ᱛᱮᱢ ᱠᱟᱹᱢᱤ ᱦᱚᱪᱚᱭᱟ᱾ ᱱᱚᱣᱟ ᱫᱚ ᱦᱟᱸᱜ ᱠᱷᱟᱡ ᱡᱷᱚᱛᱚ ᱟᱢᱟᱜ ᱜᱮ ᱪᱟᱞᱟᱜ ᱛᱟᱢᱟ ᱩᱳᱭ ᱫᱚ ᱦᱩᱭᱩᱜᱼᱟ ᱢᱮᱱᱠᱷᱟᱱ ᱛᱷᱚᱠᱟ ᱛᱮᱫᱚ ᱵᱟᱝ ᱡᱮᱢᱚᱱ ᱰᱟ. ᱝᱜᱨᱤᱢ ᱟᱹᱥᱩᱞ ᱞᱮᱠᱷᱟᱱ ᱰᱟᱝᱜᱨᱤ ᱠᱷᱚᱱᱟᱜ ᱦᱚᱸ ᱠᱟᱹᱣᱰᱤ ᱦᱩᱭᱩᱜᱼᱟ᱾
ᱦᱩᱸ ᱦᱩᱸ ᱦᱩᱸ᱾
ᱟᱞᱮ ᱥᱤᱫ ᱫᱩ ᱜᱚᱝᱠᱮ ᱪᱮᱫ ᱤᱧ ᱢᱮᱛᱟᱢᱟ ᱟ. ᱰᱤᱜᱮ ᱰᱟ. ᱝᱜᱨᱤ ᱠᱚ ᱟᱫ ᱪᱟᱵᱟ ᱞᱮᱠᱟᱜᱮ ᱠᱷᱩᱵ ᱠᱚᱢ ᱴᱟᱠᱴᱟᱨ ᱠᱚᱛᱮ ᱜᱮ ᱵᱤᱥᱤ ᱠᱚ ᱥᱤᱭᱮᱫ ᱠᱟᱱᱟ᱾
ᱛᱟᱦᱞᱮ ᱜᱚᱝᱠᱮ ᱢᱮᱨᱚᱢ ᱠᱚᱫᱚ ᱢᱮᱱᱟᱜ ᱠᱚᱣᱟ ᱥᱮ ᱵᱟᱝ ᱟᱯᱮ ᱫᱤᱥᱚᱢ ᱥᱮᱫ?
ᱦᱮᱸ ᱜᱚᱝᱠᱮ ᱢᱮᱨᱚᱢ ᱠᱚ ᱢᱮᱱᱟᱜ ᱠᱚᱜᱮᱭᱟ ᱟᱞᱮ ᱫᱤᱥᱚᱢ ᱥᱮᱱ᱾
ᱟᱪᱷᱟ ᱛᱟᱦᱞᱮ ᱱᱩᱠᱩ ᱢᱮᱨᱚᱢ ᱠᱚᱫᱚ ᱚᱠᱟ ᱨᱮᱯᱮ ᱤᱫᱤ ᱠᱚᱜᱮᱭᱟ ᱟᱹᱛᱤᱧ ᱠᱚᱫᱚ?
ᱟ. ᱛᱤᱧ ᱚᱱᱠᱟ ᱯᱷᱟᱸᱠᱟ ᱢᱟᱰ ᱢᱮᱱᱟᱜ ᱛᱟᱞᱮ ᱜᱮᱭᱟ ᱛᱚ ᱚᱱᱟ ᱢᱟᱰ ᱠᱚᱨᱮ ᱜᱮᱞᱮ ᱟᱹᱛᱤᱧ ᱠᱚᱜᱮᱭᱟ᱾
ᱟᱨ ᱛᱟᱦᱞᱮ ᱵᱤᱨ ᱠᱚᱫᱚ ᱵᱟᱹᱱᱩᱜ ᱛᱟᱯᱮᱭᱟ?
ᱵᱤᱨ ᱨᱮ ᱢᱤᱱᱟᱜ ᱠᱟᱫ ᱜᱮᱭᱟ ᱜᱚᱝᱠᱮ ᱟᱫᱚ ᱵᱤᱨ ᱨᱮᱫᱚ ᱦᱟᱸᱜ ᱩᱱᱠᱩ ᱵᱟᱝᱠᱚ ᱟᱹᱛᱤᱧ ᱪᱚᱣᱟᱜ ᱚᱸᱰᱮ ᱫᱚ᱾
ᱚ ᱵᱤᱨ ᱨᱮ ᱫᱚ ᱵᱟᱝᱠᱚ ᱟ. ᱛᱤᱧ ᱦᱚᱪᱚᱣᱟᱜ-ᱟ᱾
ᱵᱟᱝ ᱟᱨ ᱜᱚᱝᱠᱮ ᱟᱯᱮ ᱥᱮᱫ ᱩᱱᱠᱩ ᱢᱮᱨᱚᱢ ᱵᱷᱤᱰᱤ ᱢᱮᱱᱟᱜ ᱠᱚᱜᱮᱭᱟ ᱥᱮ?
ᱦᱮᱸ ᱵᱷᱤᱰᱤ ᱢᱮᱱᱟᱜ ᱠᱚᱜᱮᱭᱟ᱾
ᱟᱞᱮ ᱥᱮᱱ ᱫᱚ ᱵᱷᱤᱰᱤ ᱫᱚᱢᱮ ᱡᱟᱹᱥᱛᱤ ᱢᱮᱱᱟᱜ ᱠᱚᱜᱮᱭᱟ᱾
ᱟᱪᱷᱟ ᱢᱮᱨᱚᱢ ᱟᱨ ᱵᱷᱤᱰᱤ ᱫᱚ ᱢᱤᱫ ᱥᱟᱶ ᱛᱮᱜᱮᱠᱚ ᱛᱟᱦᱮᱱ ᱜᱮᱭᱟ ᱥᱮ ᱟᱞᱟᱫᱟ-ᱟᱞᱟᱫᱟ?
ᱟᱞᱟᱫᱟ-ᱟᱞᱟᱫᱟ ᱛᱮᱠᱚ ᱛᱟᱦᱮᱱ ᱜᱮᱭᱟ ᱛᱚ ᱟᱹᱛᱤᱧ ᱡᱚᱠᱷᱟ ᱫᱚ ᱦᱟᱸᱜ ᱢᱤᱫ ᱥᱟᱶ ᱛᱮᱜᱮ ᱟᱹᱛᱤᱧ ᱠᱚ ᱦᱩᱭᱩᱜᱼᱟ᱾
ᱦᱚᱭ ᱵᱟᱝ ᱦᱮᱸ ᱵᱟᱝᱠᱷᱟᱱ ᱧᱮᱞ ᱟᱠᱟᱱᱟ ᱡᱮ ᱵᱷᱤᱰᱤ ᱫᱚ ᱫᱚᱢᱮ ᱠᱚ ᱱᱚᱝᱽᱨᱟ ᱧᱚᱜ ᱜᱮᱭᱟ ᱛᱚ᱾
ᱦᱮᱸ ᱦᱮᱸ ᱦᱮᱸ᱾
ᱛᱟᱦᱞᱮ ᱵᱷᱤᱰᱤ ᱠᱚᱫᱚᱯᱮ ᱛᱩᱯᱩ ᱵᱟᱲᱟ ᱠᱚᱜᱮᱭᱟ ᱥᱮ ᱵᱟᱝ?
ᱵᱷᱤᱰᱤ ᱦᱚᱸ ᱵᱟᱝ ᱟᱨ ᱢᱮᱨᱚᱢ ᱦᱚᱸ ᱟᱨᱠᱤ ᱛᱩᱯᱩ ᱠᱚᱫᱚ ᱵᱟᱝ ᱦᱩᱭᱩᱜ ᱜᱮᱭᱟ᱾
ᱦᱮᱸ ᱱᱚᱜᱨᱟ ᱛᱟᱦᱞᱮ ᱵᱷᱤᱰᱤ ᱫᱚᱠᱚ ᱱᱚᱜᱨᱟ ᱧᱚᱜ ᱜᱮᱭᱟ ᱛᱚ᱾
ᱦᱮᱸ ᱜᱚ ᱵᱷᱤᱰᱤ ᱢᱟ ᱫᱚᱢᱮ ᱠᱷᱟᱱ ᱞᱟᱹᱭ ᱜᱟᱱᱚᱜᱼᱟ ᱱᱚᱝᱨᱟ ᱜᱮᱭᱟ ᱠᱚ ᱩᱱᱠᱩ ᱫᱚ᱾
ᱛᱟᱦᱚᱞᱮ ᱥᱚᱨᱦᱟᱭ ᱚᱠᱛᱚ ᱫᱚ ᱛᱟᱦᱚᱞᱮ ᱰᱟᱝᱨᱤ ᱠᱚᱫᱚ ᱯᱮ ᱟᱵᱩᱜ ᱠᱚᱜᱮᱭᱟ ᱥᱮ ᱵᱟᱝ?
ᱥᱚᱨᱦᱟᱭ ᱨᱮᱫᱚ ᱦᱮᱸ ᱜᱚᱝᱠᱮ ᱟᱵᱩᱜ ᱦᱩᱭᱩᱜ ᱜᱮᱭᱟ᱾
ᱟᱪᱪᱷᱟ᱾
ᱰᱟᱝᱨᱤ ᱵᱚᱞᱛᱮ ᱩᱱᱠᱤᱱ ᱡᱟᱦᱟᱸᱭ ᱵᱟᱨᱭᱟ ᱰᱟᱝᱨᱟ ᱠᱤᱱ ᱛᱟᱦᱮᱸ ᱫᱚ ᱩᱱᱠᱤᱱ ᱜᱮᱞᱮ ᱟᱹᱵᱩᱜ ᱠᱤᱱ ᱜᱮᱭᱟ᱾
ᱦᱚᱭ ᱥᱚᱨᱦᱟᱭ ᱚᱠᱛᱚ ᱛᱟᱦᱚᱞᱮ ᱤᱭᱟᱹ ᱪᱮᱫ ᱠᱚ ᱞᱟᱹᱭᱟ ᱤᱭᱟᱹ ᱪᱮᱫᱠᱟ ᱯᱮ ᱢᱟᱱᱟᱣ ᱜᱮᱭᱟ ᱟᱯᱮᱥᱮᱫ?
ᱥᱚᱨᱦᱟᱭ ᱵᱚᱞᱛᱮ ᱜᱚᱝᱠᱮ ᱟᱞᱮ ᱥᱮᱫ ᱫᱚ ᱵᱷᱟᱜᱤ ᱜᱮᱞᱮ ᱢᱟᱱᱟᱣ ᱜᱮᱭᱟ᱾
ᱵᱷᱟᱜᱤ ᱜᱮ?
ᱦᱮᱸ ᱪᱮᱫᱠᱟ ᱢᱚᱬᱮ ᱫᱤᱱ ᱨᱮ ᱧᱩᱢ ᱨᱮ ᱢᱮᱱᱟᱜ ᱠᱟᱫᱟ ᱛᱚ ᱢᱚᱬᱮ ᱫᱤᱱ ᱜᱮ ᱠᱷᱩᱵ ᱨᱟᱹᱥᱠᱟᱹ ᱦᱩᱭᱩᱜ ᱜᱮᱭᱟ᱾
ᱟᱯᱮ ᱥᱮᱫ ᱫᱚ ᱢᱚᱬᱮ ᱫᱤᱱ ᱦᱩᱭᱩᱜᱼᱟ ᱟᱯᱮᱭᱟ-ᱜ ᱥᱚᱨᱦᱟᱭ ᱫᱚ?
ᱦᱮᱸ ᱢᱚᱬᱮ ᱫᱤᱱ᱾
ᱢᱟ ᱱᱚᱣᱟ ᱪᱮᱠᱟ ᱢᱚᱬᱮ ᱫᱤᱱ ᱦᱩᱭᱩᱜᱼᱟ ᱢᱟ ᱱᱚᱣᱟ ᱵᱟᱨᱮ ᱛᱮ ᱞᱟᱹᱭ ᱛᱟᱞᱟᱝ ᱢᱮᱥᱮ᱾
ᱟᱨ ᱱᱚᱣᱟ ᱢᱚᱬᱮ ᱫᱤᱱ ᱵᱟᱨᱮ ᱛᱧ ᱞᱟᱹᱭ ᱟᱢᱟ ᱜᱚᱝᱠᱮ?
ᱦᱮᱸ ᱮᱛᱚᱦᱚᱵ ᱠᱷᱚᱱᱟᱜ᱾
ᱯᱩᱭᱞᱩ ᱫᱚᱦᱟᱜ ᱩᱢ ᱢᱟᱦᱟ ᱞᱮ ᱞᱟᱹᱭ ᱜᱮᱭᱟ᱾
ᱦᱮᱸ᱾
ᱩᱢ ᱦᱤᱞᱚᱜ ᱫᱚ ᱪᱮᱫᱠᱟ ᱚᱱᱠᱟ ᱰᱤᱵᱽᱨᱟᱹ ᱥᱟᱯᱷᱟᱜ ᱟᱞᱮ ᱛᱟᱯᱚᱨ ᱫᱟᱠᱟᱭ ᱦᱤᱞᱚᱜ ᱫᱚ ᱫᱟᱠᱟ ᱫᱟᱠᱟ ᱢᱟᱦᱟ ᱞᱮ ᱞᱟᱹᱭ ᱜᱮᱭᱟ ᱫᱟᱠᱟ ᱦᱤᱞᱚᱜ᱾ ᱫᱚ ᱦᱟᱸᱜ ᱟᱨᱠᱤ ᱡᱟᱦᱮᱨ ᱠᱚᱨᱮ ᱯᱩᱡᱟᱹ ᱠᱚ ᱦᱩᱭᱩᱜ ᱜᱮᱭᱟ? ᱥᱮᱫᱤᱱ ᱫᱚ ᱯᱩᱡᱟᱹ ᱵᱟᱲᱟ ᱠᱟᱛᱮ ᱟᱨᱠᱤ ᱚᱲᱟᱜ ᱠᱚᱨᱮ ᱜᱮ ᱡᱚᱢ ᱧᱩ ᱭᱟᱞᱮ ᱟᱨᱠᱤ ᱠᱤ ᱵᱷᱟᱜᱤ ᱢᱚᱱᱫᱚ ᱛᱟᱯᱚᱨ ᱥᱟᱨᱫᱤ ᱢᱟᱦᱟ ᱫᱚᱦᱟᱜ ᱛᱮᱦᱮᱱ ᱫᱚ ᱠᱷᱟᱹᱞᱤ ᱡᱚᱢ ᱧᱩ ᱵᱟᱲᱟᱛᱮ ᱮᱱᱮᱡ ᱥᱮᱨᱮᱧ ᱛᱮᱜᱮ ᱫᱤᱱᱞᱮ ᱠᱟᱴᱟᱣ ᱜᱮᱭᱟ
ᱟᱪᱪᱷᱟ ᱛᱟᱦᱞᱮ ᱟᱯᱮ ᱫᱤᱥᱚᱢ ᱦᱮᱸ
ᱛᱟᱦᱟ ᱞᱮ ᱞᱟᱹᱭ ᱜᱮᱭᱟ ᱱᱚᱝᱠᱟ ᱞᱮᱠᱟ
ᱦᱩ ᱢᱟ ᱞᱟᱹᱭ ᱢᱮ
ᱚᱱᱟ ᱦᱚᱸ ᱡᱟᱦᱟᱸ ᱥᱟᱨᱮᱡ ᱵᱟᱨᱮᱡ ᱠᱚ ᱛᱟᱦᱮᱱᱟ ᱞᱟᱭ ᱟᱠᱚ ᱚᱱᱟᱜᱮ ᱧᱩᱢ ᱦᱟᱞᱟᱝ ᱠᱟᱛᱮᱜ ᱚᱱᱟᱜᱮ ᱡᱚᱢ ᱧᱩ ᱠᱟᱛᱮᱫ ᱵᱚᱱ ᱨᱟᱹᱥᱠᱟᱹᱭᱟ ᱚᱱᱮ ᱚᱱᱠᱟ ᱛᱟᱞᱟ ᱛᱮ ᱡᱟᱞᱮ ᱜᱟᱫᱚᱭ ᱛᱮᱜᱮ ᱢᱚᱬᱮ ᱢᱟᱦᱟ ᱫᱤᱱ ᱫᱚᱞᱮ ᱠᱟᱴᱟᱣ ᱜᱮᱭᱟ
ᱟᱪᱪᱷᱟ ᱟᱞᱮ ᱥᱮᱫ ᱫᱚ ᱠᱷᱟᱡ ᱵᱟᱨ ᱫᱤᱱ ᱜᱮᱠᱚ ᱢᱟᱱᱟᱣ ᱠᱮᱭᱟ ᱡᱮ ᱦᱤᱞᱳᱜ ᱠᱚ ᱠᱷᱩᱱᱴᱟᱹᱜᱼᱟ ᱩᱱ ᱚᱠᱛᱚ ᱩᱱ ᱚᱱᱟ ᱦᱤᱞᱳᱜ ᱟᱨ ᱡᱮ ᱦᱤᱞᱳᱜ ᱦᱟᱸᱜ ᱠᱷᱟᱡ ᱤᱭᱟᱹ ᱚᱱᱟ ᱛᱟ ᱫᱚᱥᱟᱨ ᱦᱤᱞᱳᱜ ᱫᱚ ᱚᱱᱟ ᱫᱚ ᱤᱭᱟᱹ ᱡᱟᱞᱮ ᱡᱟᱦᱟᱸ ᱠᱚ ᱞᱟᱹᱭᱮᱫᱼᱟ ᱱᱚᱜ ᱱᱚᱝᱠᱟ ᱢᱟᱱᱮ ᱥᱮᱫᱟᱭ ᱦᱟᱯᱲᱟᱢ ᱠᱚ ᱞᱮᱠᱟ ᱫᱚ ᱢᱟᱱᱮ ᱢᱚᱬᱮ ᱥᱤᱧ ᱢᱚᱬᱮ ᱧᱤᱫᱟᱹ ᱫᱚ ᱵᱟᱝ ᱦᱟᱠᱷᱟᱡ ᱛᱟᱦᱞᱮ ᱟᱯᱮ ᱥᱮᱫ ᱫᱚ ᱮᱱᱮᱡ ᱠᱚᱫᱚ ᱪᱮᱫ ᱠᱚ ᱮᱱᱮᱡ ᱜᱮᱭᱟ ᱰᱤᱡᱮ ᱵᱚᱠᱥ ᱛᱮᱥᱮ ᱮᱢᱱᱤ
ᱵᱟ ᱵᱟ ᱵᱟ ᱜᱚᱝᱠᱮ ᱱᱚᱣᱟ ᱥᱚᱨᱦᱟᱭ ᱨᱮᱫᱚ ᱦᱟᱸᱜ ᱰᱤᱡᱮ ᱵᱚᱠᱥ ᱛᱮᱫᱚ ᱵᱟᱝᱠᱚ ᱮᱱᱮᱡ ᱜᱮᱭᱟ ᱛᱚ ᱟᱵᱚᱣᱟᱜ ᱡᱟ ᱥᱟᱯᱟᱵ ᱛᱟᱵᱚ ᱚᱱᱟ ᱛᱟᱞᱟ ᱛᱮᱜᱮ ᱮᱱᱮᱡ ᱠᱚᱫᱚ ᱦᱩᱭᱩᱜ ᱜᱮᱭᱟ
ᱦᱮᱸ ᱵᱟᱝᱠᱷᱟᱱ ᱟᱹᱰᱤ ᱟᱭᱢᱟ ᱡᱟᱭᱜᱟ ᱨᱮ ᱧᱮᱞᱚᱜ ᱠᱟᱱᱟ ᱡᱮ ᱥᱚᱨᱦᱟᱭ ᱨᱮ ᱠᱷᱟᱡ ᱰᱤᱡᱮ ᱵᱚᱠᱥ ᱛᱮᱦᱚᱸ ᱠᱚ ᱮᱱᱮᱡ ᱠᱟᱱᱟ
ᱦᱮᱸ ᱦᱮᱸ ᱰᱤᱡᱮ ᱵᱚᱠᱥ ᱛᱮ ᱮᱱᱮᱡ ᱠᱚᱫᱚ ᱠᱚ ᱮᱱᱮᱡ ᱠᱟᱱ ᱜᱮᱭᱟ ᱮᱴᱟᱜ ᱫᱤᱥᱚᱢ ᱠᱚᱨᱮ ᱫᱚ
ᱟᱪᱪᱷᱟ ᱛᱟᱦᱞᱮ ᱢᱟᱜ ᱢᱚᱬᱮ ᱫᱚ ᱟᱯᱮ ᱥᱮᱫ ᱫᱚ ᱚᱠᱟᱞᱮᱠᱟ ᱦᱩᱭᱩᱜ ᱜᱮᱭᱟ
ᱢᱟᱜ ᱢᱚᱬᱮ ᱵᱚᱞᱛᱮ ᱜᱚᱢᱠᱮ ᱟᱞᱮᱮᱥᱮᱫ ᱫᱚ ᱠᱷᱩᱵ ᱠᱚᱢ ᱜᱮ ᱦᱩᱭᱩᱜ ᱜᱮᱭᱟ
ᱚ ᱵᱟᱝ ᱯᱮ ᱢᱟᱜ ᱵᱟᱲᱮᱜ ᱜᱮᱭᱟ ᱥᱮ ᱪᱮᱫ
ᱵᱟᱞᱮ ᱢᱟᱜ ᱢᱚᱬᱮ ᱜᱮᱭᱟ
ᱟᱪᱪᱷᱟ
ᱚᱱᱟ ᱵᱟᱦᱟ ᱫᱚᱦᱚᱸ ᱟᱨᱠᱤ ᱯᱨᱚᱛᱤ ᱥᱮᱨᱢᱟ ᱜᱮᱞᱮ ᱵᱟᱦᱟᱜ ᱜᱮᱭᱟ ᱢᱟᱜ ᱢᱚᱬᱮ ᱵᱚᱞᱛᱮ ᱫᱚ ᱮᱠᱟᱞ ᱜᱮ ᱵᱟᱝᱞᱮ ᱢᱟᱜ ᱵᱚᱭᱮᱫ ᱜᱮᱭᱟ
ᱵᱟᱝ ᱯᱮ ᱢᱟᱜ ᱢᱚᱬᱮᱜ ᱠᱟᱱᱟ ᱛᱟᱦᱚᱞᱮ
ᱛᱚ ᱟᱯᱮ ᱥᱮᱫ ᱫᱚ ᱜᱚᱝᱠᱮ ᱢᱟᱜ ᱢᱚᱬᱮ ᱠᱚ ᱪᱮᱫᱠᱟ ᱦᱩᱭᱩᱜ ᱜᱮᱭᱟ
ᱦᱮᱸ ᱟᱞᱮ ᱥᱮᱫ ᱫᱚ ᱢᱟᱜ ᱢᱚᱬᱮ ᱦᱩᱭᱩᱜ ᱜᱮᱭᱟ ᱡᱟᱦᱟᱸ ᱵᱚᱪᱷᱚᱨ ᱞᱮ ᱵᱟᱦᱟᱜ ᱢᱟᱱᱮ ᱵᱟᱞᱮ ᱵᱟᱦᱟᱜᱼᱟ ᱚᱱᱟ ᱵᱚᱪᱷᱚᱨ ᱫᱚᱞᱮ ᱢᱟᱜ ᱢᱚᱬᱮᱜᱼᱟ ᱡᱮᱢᱚᱱ ᱯᱮ ᱵᱚᱪᱷᱚᱨ ᱯᱚᱨ ᱦᱚᱸ ᱦᱩᱭᱩᱜᱼᱟ ᱢᱚᱬᱮ ᱵᱚᱪᱷᱚᱨ ᱯᱚᱨ ᱦᱚᱸ ᱦᱩᱭᱩᱜᱼᱟ ᱚᱱᱮ ᱚᱱᱠᱟ ᱴᱟᱭᱤᱯ
ᱚᱱᱠᱟ ᱢᱟᱱᱮ ᱴᱷᱤᱠ ᱵᱟᱹᱱᱩᱜ ᱟᱠᱟᱫᱟ ᱥᱮᱪᱮ ᱯᱮ ᱵᱚᱪᱷᱚᱨ ᱯᱚᱨ ᱦᱩᱭᱩᱜᱼᱟ ᱥᱮ ᱢᱚᱬᱮ ᱵᱚᱪᱷᱚᱨ ᱯᱚᱨ
ᱦᱳᱭ ᱚᱱᱟ ᱫᱚ ᱦᱟᱠᱷᱟᱡ ᱵᱚᱸᱜᱟ ᱵᱩᱨᱩ ᱞᱮ ᱠᱩᱞᱤ ᱠᱚᱣᱟ ᱦᱮᱸᱥᱮ
ᱦᱮᱸ
ᱟᱫᱚ ᱩᱱᱠᱩ ᱜᱮᱠᱚ ᱞᱟᱹᱭ ᱟᱞᱮᱭᱟ
ᱵᱚᱸᱜᱟ ᱵᱩᱨᱩ ᱪᱮᱫᱠᱟ ᱠᱩ ᱞᱤᱭᱟ ᱛᱟᱨ ᱢᱚᱛᱚᱱ ᱯᱮ ᱯᱮ ᱵᱚᱪᱷᱚᱨ ᱯᱚᱨ ᱠᱩᱞᱤᱭ ᱠᱟᱱᱟ ᱥᱮ ᱢᱚᱬᱮ ᱵᱚᱪᱷᱚᱨ ᱯᱚᱨ ᱛᱟᱨᱯᱚᱨ ᱢᱟᱜ ᱢᱚᱬᱮ ᱜᱮ
ᱦᱮᱸ ᱟᱫᱚ ᱱᱚᱣᱟ ᱫᱚ ᱟᱹᱛᱳ ᱦᱚᱲ ᱪᱮᱛᱟᱱ ᱨᱮ ᱤᱭᱟᱹᱭᱟᱭ ᱡᱮ ᱚᱠᱟ ᱞᱮᱠᱟ ᱠᱚ ᱫᱟᱲᱮᱭᱟᱜᱼᱟ ᱦᱮᱸ ᱥᱮ ᱚᱸᱰᱮ ᱢᱟ ᱠᱷᱚᱨᱪᱟ ᱢᱮᱱᱟᱜ ᱢᱤᱫᱴᱟᱝ ᱢᱟᱜ ᱢᱚᱬᱮ ᱯᱟᱨᱚᱢ ᱠᱚᱨᱛᱮ ᱜᱮᱞᱮ
ᱟᱪᱪᱷᱟ ᱟᱪᱪᱷᱟ ᱵᱚᱸᱜᱟ ᱵᱩᱨᱩ ᱚᱠᱟ ᱞᱮᱠᱟ ᱠᱚ ᱢᱮᱱ ᱜᱮᱭᱟ ᱚᱱᱠᱟ ᱞᱮᱠᱟ ᱜᱮ ᱠᱟᱹᱢᱤ ᱦᱩᱭᱩᱜ ᱛᱟᱯᱮ ᱜᱮᱭᱟ
ᱦᱮᱸ ᱜᱚᱝᱠᱮ ᱛᱟᱦᱞᱮ ᱱᱚᱜᱼᱚᱭ ᱡᱮ ᱟᱞᱮ ᱫᱤᱥᱚᱢ ᱥᱮᱫ ᱢᱟᱜ ᱢᱚᱬᱮ ᱦᱩᱭᱩᱜ ᱠᱟᱱᱟ ᱟᱹᱰᱤ ᱟᱭᱢᱟ ᱡᱟᱭᱜᱟ ᱨᱮᱜᱮ ᱧᱮᱞ ᱦᱩᱭ ᱠᱟᱱᱟ ᱡᱮ ᱢᱟᱜ ᱢᱚᱬᱮ ᱤᱭᱟᱹ ᱦᱤᱞᱳᱜ ᱛᱟᱨ ᱫᱚᱥᱟᱨ ᱦᱤᱞᱳᱜ ᱢᱟᱱᱮ ᱤᱭᱟᱹ ᱠᱚ ᱫᱚᱦᱚᱭᱮᱫᱼᱟ ᱚᱨᱠᱮᱥᱴᱟᱨ ᱱᱚᱣᱟ ᱵᱟᱨᱮᱛᱮ ᱟᱢ ᱞᱟᱹᱭ ᱛᱟᱞᱟᱝ ᱢᱮ ᱢᱟ
ᱛᱚ ᱚᱨᱜᱮᱥᱴᱟᱨ ᱫᱚᱦᱚᱭᱮᱫ ᱠᱟᱱᱟ ᱠᱚ ᱱᱚᱣᱟ ᱵᱟᱨᱮᱛᱮ ᱪᱮᱫ ᱤᱧ ᱢᱮᱱᱟ ᱜᱚᱝᱠᱮ
ᱢᱟᱱᱮ ᱫᱚᱦᱚ ᱞᱟᱹᱠᱛᱤ ᱠᱟᱱᱟ ᱥᱮ ᱵᱟᱝ ᱞᱟᱹᱠᱛᱤ ᱠᱟᱱᱟ
ᱟᱫᱚ ᱤᱧ ᱫᱚᱦᱟᱜ ᱢᱮᱱᱟ ᱢᱟᱜ ᱢᱚᱬᱮ ᱡᱮᱦᱮᱛᱩ ᱦᱩᱭᱩᱜ ᱠᱟᱱᱟ ᱚᱱᱟ ᱞᱮᱥᱟᱲ ᱛᱮᱯᱮ ᱫᱚᱦᱚᱭᱮᱫ ᱠᱟᱱᱟ ᱚᱱᱟ ᱫᱚᱧ ᱞᱟᱹᱭᱟ ᱮᱠᱪᱩᱭᱞᱤ ᱵᱟᱝ ᱢᱟᱱᱮ ᱤᱧᱛᱩᱧ ᱢᱮᱱᱟ
ᱦᱳᱭ ᱜᱚᱢᱠᱮ ᱮᱠᱫᱚᱢ ᱱᱚᱣᱟ ᱫᱚ ᱡᱚᱛᱷᱟᱛ ᱛᱮᱞᱟ ᱜᱮᱢ ᱢᱮᱱ ᱠᱟᱜᱼᱟ
ᱦᱮᱸ
ᱡᱮ ᱵᱟᱝ ᱴᱷᱤᱠᱚᱜ ᱠᱟᱱᱟ ᱠᱟᱨᱚᱱ ᱫᱚ ᱚᱱᱟ ᱫᱚ ᱚᱨᱜᱮᱥᱴᱟᱨ ᱫᱚ ᱟᱵᱚ ᱢᱟ ᱯᱚᱛᱤ ᱢᱟᱱᱮ ᱡᱟᱦᱟᱸ ᱨᱮᱜᱮᱢ ᱧᱮᱞᱟ ᱚᱸᱰᱮ ᱜᱮ ᱚᱨᱜᱮᱥᱼᱼ ᱴᱟᱨ ᱦᱩᱭᱩᱜ ᱠᱟᱱᱟ ᱢᱮᱱᱠᱷᱟᱱ ᱚᱱᱠᱟ ᱞᱮᱠᱟᱱᱟᱜ ᱫᱤᱱ ᱨᱮᱫᱚ ᱪᱮᱫᱟᱜ ᱦᱩᱭᱩᱜ ᱠᱟᱱᱟ
ᱦᱮᱸ ᱚᱱᱠᱟ ᱞᱮᱠᱟᱱ ᱫᱤᱱ ᱨᱮᱫᱚ ᱮᱠᱪᱩᱭᱮᱞᱤ ᱵᱟᱝ ᱦᱩᱭ ᱜᱮ ᱛᱤᱱ ᱠᱚᱨᱮ ᱜᱮ ᱦᱳᱭᱛᱳ ᱴᱷᱤᱠᱟ ᱚᱱᱠᱟ ᱢᱟᱜ ᱢᱚᱬᱮ ᱞᱮᱥᱟᱲ ᱦᱮᱫ ᱛᱮ ᱚᱨᱠᱮᱥᱴᱟᱨ ᱱᱚᱣᱟ ᱠᱚᱫᱚ ᱵᱟᱝ ᱴᱷᱤᱠ ᱜᱤᱧ ᱢᱚᱱᱮᱭᱟ
ᱦᱳᱭ ᱛᱟᱦᱚᱞᱮ ᱜᱚᱢᱠᱮ ᱥᱟᱠᱨᱟᱛ ᱫᱚ ᱟᱯᱮ ᱥᱮᱫ ᱫᱚ ᱚᱠᱟ ᱞᱮᱠᱟ ᱠᱚ ᱢᱟᱱᱟᱣ ᱜᱮᱭᱟ
ᱥᱟᱠᱨᱟᱛ ᱜᱚᱢᱠᱮ ᱚᱱᱠᱟ ᱠᱷᱩᱵ ᱮᱠᱴᱟ ᱫᱚ ᱵᱟᱝᱠᱚ ᱢᱟᱱᱟᱣ ᱜᱮᱭᱟ ᱛᱚ ᱢᱚᱴᱟᱢᱩᱴᱤ ᱪᱟᱞᱟᱜᱼᱟ ᱥᱟᱠᱨᱟᱛ ᱱᱤᱭᱚᱢ ᱞᱮᱠᱟᱛᱮ
ᱟᱪᱪᱷᱟ ᱟᱯᱮ ᱫᱤᱥᱚᱢ ᱥᱮᱱᱟᱜ ᱥᱟᱠᱨᱟᱛ ᱨᱮᱱᱟᱜ ᱥᱤᱥᱴᱮᱢ ᱴᱟᱜ ᱚᱠᱟᱞᱮᱠᱟ ᱢᱟ ᱠᱟᱹᱴᱤᱡ ᱞᱟᱹᱭ ᱥᱟᱯᱟᱭ ᱛᱟᱞᱟᱝ ᱢᱮ
ᱥᱟᱠᱨᱟᱛ ᱜᱚᱢᱠᱮ ᱟᱞᱮ ᱥᱮᱫ ᱫᱚ ᱚᱱᱠᱟ ᱞᱮᱠᱟ ᱵᱟᱝᱠᱚ ᱢᱟᱱᱟᱣ ᱜᱮᱭᱟ ᱱᱤᱭᱚᱢ ᱞᱮᱠᱟᱛᱮ ᱵᱟᱝᱢᱟ ᱛᱮᱦᱮᱧ ᱥᱟᱠᱨᱟᱛ ᱠᱟᱱᱟ ᱪᱚ ᱥᱮᱸᱫᱽᱨᱟ ᱜᱮᱵᱚᱱ ᱪᱟᱞᱟᱜᱼᱟ ᱪᱟᱞᱟᱣ ᱠᱚᱠᱚ ᱪᱟᱞᱟᱜ ᱜᱮᱭᱟ ᱵᱟᱝ ᱠᱚ ᱵᱟᱝ ᱦᱮᱡ ᱠᱟᱛᱮᱫ ᱯᱤᱴᱷᱟᱹ ᱞᱟᱴᱷᱟ ᱦᱩᱭᱩᱜᱼᱟ ᱡᱚᱢ ᱠᱟᱛᱮᱜ ᱵᱚᱸᱜᱟ ᱵᱩᱨᱩ ᱵᱟᱲᱟ ᱠᱟᱛᱮᱜ ᱜᱤᱛᱤᱡ ᱠᱚᱜ ᱦᱩᱭᱩᱜ ᱜᱮᱭᱟ ᱛᱚ ᱚᱱᱠᱟ ᱞᱮᱠᱟ ᱢᱟᱱᱟᱣ ᱠᱚᱫᱚ
ᱢᱟᱱᱮ ᱥᱟᱠᱨᱟᱛ ᱞᱮᱥᱟᱲ ᱦᱮᱫ ᱛᱮ ᱪᱮᱫ ᱪᱮᱫ ᱠᱚᱯᱮ ᱫᱚᱦᱚᱭ ᱜᱮᱭᱟ ᱟᱯᱮ ᱚᱱᱟ ᱠᱚᱨᱮᱜ
ᱢᱟᱱᱮ ᱪᱮᱫ ᱫᱚᱦᱚ ᱵᱚᱞᱛᱮ ᱜᱚᱢᱠᱮ ᱵᱟᱹᱧ ᱵᱩᱡ ᱫᱟᱲᱮ ᱟᱫᱟ
ᱮᱱᱮᱡ ᱥᱮᱨᱮᱧ ᱠᱤᱢ ᱵᱟ ᱯᱳᱜᱨᱟᱢ
ᱵᱟᱝ ᱵᱟᱝ ᱜᱚᱢᱠᱮ ᱱᱚᱣᱟ ᱠᱚ ᱵᱟᱝ ᱦᱩᱭᱩᱜ ᱜᱮᱭᱟ ᱮᱱᱮᱡ ᱥᱮᱨᱮᱧ ᱠᱚ ᱥᱟᱠᱨᱟᱛ ᱞᱮᱥᱟᱲ ᱦᱮᱫ ᱛᱮ
ᱢᱟᱱᱮ ᱴᱩᱥᱩ ᱮᱱᱮᱡ ᱠᱚ ᱤᱭᱟᱹ ᱞᱟᱜᱽᱲᱮ ᱮᱱᱮᱡ
ᱵᱟᱝ ᱦᱩᱭᱩᱜᱼᱟ ᱛᱚ ᱟᱯᱮᱥᱮᱫ ᱫᱚ ᱢᱟᱱᱮ ᱚᱱᱟ ᱠᱚ ᱫᱚᱦᱚᱭ ᱜᱮᱭᱟᱯᱮ ᱥᱮ ᱥᱟᱠᱨᱟᱛ ᱠᱚᱨᱮ
ᱦᱮᱸ ᱥᱟᱠᱨᱟᱛ ᱞᱮᱥᱟᱲ ᱦᱮᱫ ᱛᱮ ᱦᱟᱜᱼᱠᱷᱟᱡ ᱢᱟᱱᱮ ᱪᱷᱳᱴᱳ ᱠᱷᱟᱴᱳ ᱢᱤᱫᱴᱟᱝ ᱟᱛᱳ ᱴᱚᱞᱟ ᱨᱮ ᱤᱭᱟᱹ ᱞᱮᱠᱟ ᱢᱟᱱᱮ ᱜᱤᱫᱽᱨᱟᱹ ᱠᱚᱣᱟᱜ ᱡᱟᱦᱟᱱᱟᱜ ᱠᱷᱮᱞᱳᱰ ᱠᱚ ᱠᱷᱮᱞᱳᱰ ᱦᱮᱯᱨᱟᱣ
ᱛᱟᱦᱚᱞᱮ ᱜᱚᱢᱠᱮ ᱟᱯᱮᱥᱮᱫ ᱫᱚ ᱥᱟᱠᱨᱟᱛ ᱫᱚ ᱵᱷᱟᱜᱮ ᱜᱮᱯᱮ ᱢᱟᱱᱟᱣᱟ ᱥᱮ ᱪᱮᱫ
ᱦᱮᱸ ᱟᱞᱮ ᱥᱮᱫ ᱫᱚ ᱥᱟᱠᱨᱟᱛ ᱫᱚ ᱟᱜᱼᱠᱷᱟᱡ ᱵᱷᱟᱞᱮ ᱜᱮᱠᱚ ᱢᱟᱱᱟᱣ ᱮᱜᱼᱟ
ᱚ ᱟᱪᱪᱷᱟ ᱟᱪᱪᱷᱟ ᱟ ᱜᱚᱢᱠᱮ ᱟᱯᱮᱥᱮᱫ ᱫᱚ ᱤᱭᱟᱹ ᱫᱟᱸᱥᱟᱭ ᱢᱮᱱᱟᱜ ᱟᱠᱟᱫᱟ ᱥᱮ ᱵᱟᱝ
ᱦᱮᱸ ᱫᱟᱸᱥᱟᱭ ᱢᱮᱱᱟᱜ ᱟᱠᱟᱫᱟᱫᱟ ᱟᱜᱼᱠᱷᱟᱡ ᱟᱯᱮ ᱥᱮᱡ
ᱟᱞᱮᱥᱮᱫ ᱜᱚᱢᱠᱮ ᱫᱟᱸᱥᱟᱭ ᱢᱮᱱᱟᱜ ᱜᱮᱭᱟ
ᱛᱟᱦᱚᱞᱮ ᱫᱟᱸᱥᱟᱭ ᱨᱮᱱᱟᱜ ᱚᱠᱟ ᱞᱮᱠᱟ ᱱᱤᱭᱚᱢ ᱠᱟᱹᱱᱩᱱ ᱠᱟᱛᱮᱜ ᱵᱚᱱ ᱪᱟᱞᱟᱜᱼᱟ ᱱᱚᱣᱟ ᱠᱟᱹᱴᱤᱡ ᱞᱟᱹᱭ ᱛᱟᱞᱟᱝ ᱢᱮ
ᱫᱟᱸᱥᱟᱭ ᱨᱮᱫᱚ ᱦᱟᱸᱜ ᱤᱧ ᱛᱚ ᱵᱟᱰᱟᱭᱟᱹᱧ ᱟᱨᱠᱤ ᱚᱱᱟ ᱚᱱᱟ ᱵᱮᱞ ᱵᱚᱨᱚᱱ ᱠᱷᱚᱡ ᱟᱨᱠᱤ ᱛᱚᱠᱷᱚᱱ ᱜᱮ ᱫᱟᱸᱥᱟᱭ ᱵᱚᱸᱜᱟ ᱫᱚ ᱪᱮᱫ ᱞᱮᱠᱟᱭ ᱦᱤᱡᱩᱜ ᱜᱮᱭᱟ ᱛᱚᱠᱷᱚᱱ ᱠᱷᱚᱡ ᱜᱮ ᱪᱤᱠᱠᱟ ᱮᱱᱮᱡ ᱥᱮᱨᱮᱧ ᱛᱟᱞᱟᱛᱮ ᱚᱱᱠᱟ ᱢᱟᱱᱟᱣ ᱤᱫᱤᱭᱟᱠᱚ ᱥᱮ ᱪᱮᱫ ᱞᱮᱠᱟ ᱩᱱᱟᱹᱜ ᱠᱤᱪᱷᱩ ᱫᱚ
ᱦᱮᱸ ᱱᱚᱜᱼᱚ ᱱᱚᱝᱠᱟ ᱛᱟᱦᱚᱞᱮ
ᱦᱮᱸ ᱵᱟᱲᱟᱭᱟᱹᱧ ᱟᱨᱠᱤ ᱵᱮᱞ ᱵᱚᱨᱚᱱ ᱠᱷᱚᱡ ᱜᱮ ᱟᱨᱠᱤ
ᱫᱟᱸᱥᱟᱭ ᱫᱚ ᱦᱮᱸ ᱮᱛᱚᱦᱚᱵᱚᱜᱼᱟ ᱚᱱᱠᱟ ᱜᱮ ᱱᱟᱜᱼᱠᱷᱟᱡ ᱟᱞᱮ ᱥᱮᱫ ᱦᱚᱸ
ᱚ ᱟᱪᱪᱷᱟ ᱟᱨ ᱫᱤᱥᱚᱢ ᱫᱟᱬᱟᱱ ᱠᱚ ᱢᱟᱱᱮ ᱛᱤᱱᱟᱹᱜ ᱫᱤᱱ ᱯᱮ ᱪᱟᱞᱟᱜ ᱜᱮᱭᱟ
ᱫᱤᱥᱚᱢ ᱫᱟᱬᱟᱱ ᱫᱚ ᱵᱟᱨ ᱫᱤᱱ ᱞᱮ ᱪᱟᱞᱟᱜ ᱜᱮᱭᱟ ᱠᱷᱟᱡ᱾ ᱟᱯᱮ ᱥᱮᱫ ᱫᱚ?
ᱟᱞᱮᱥᱮᱫ ᱢᱟ ᱟᱨᱦᱚ ᱯᱮ ᱫᱤᱱ ᱞᱮ ᱪᱟᱞᱟᱜ ᱜᱮᱭᱟ ᱦᱟᱸᱜ
ᱟᱪᱪᱷᱟ ᱟᱫᱚ ᱡᱮ ᱡᱮᱢᱚᱱ ᱦᱟᱱᱟ ᱱᱟᱣᱟ ᱴᱚᱴᱷᱟ ᱨᱮᱱ ᱢᱟᱹᱱᱢᱤ ᱠᱟᱱᱟ ᱵᱚᱱ ᱛᱚ
ᱦᱩᱸ ᱦᱩᱸ ᱦᱩᱸ
ᱡᱷᱚᱛᱚ ᱦᱚᱲᱟᱜ ᱢᱟ ᱚᱠᱛᱚ ᱢᱟ ᱵᱟᱝ ᱵᱟᱹᱱᱩᱜ ᱛᱟᱠᱚᱣᱟ
ᱵᱟ ᱰᱟ
ᱦᱳᱭ
ᱛᱚ ᱜᱚᱝᱠᱮ ᱫᱟᱥᱟᱸᱭ ᱪᱮᱫᱠᱟ ᱨᱟᱹᱥᱠᱟᱹ ᱜᱮᱢ ᱵᱩᱡᱟ ᱮᱱᱮᱡ ᱥᱮᱨᱮᱧ ᱠᱚ ᱥᱮ ᱪᱮᱫ ᱞᱮᱠᱟ
ᱦᱮᱸ ᱜᱚᱝᱠᱮ ᱫᱟᱸᱥᱟᱭ ᱫᱚ ᱨᱟᱹᱥᱠᱟᱹ ᱜᱤᱧ ᱵᱩᱡᱷᱟᱹᱣ ᱜᱮᱭᱟ ᱠᱷᱟᱡ ᱛᱟᱦᱚᱞᱮ ᱜᱚᱝᱠᱮ ᱫᱟᱸᱥᱟᱭ ᱫᱟᱬᱟ ᱠᱟᱛᱮᱡ ᱡᱟᱦᱟᱸ ᱪᱟᱣᱞᱮ ᱠᱚ ᱧᱟᱢᱚᱜᱼᱟ ᱚᱱᱟ ᱠᱚᱫᱚ ᱯᱮ ᱪᱤᱠᱟᱹᱭ ᱜᱮᱭᱟ ᱥᱚᱲᱮ ᱜᱮᱭᱟ ᱯᱮ᱾